ᱡᱚᱢ ᱫᱟ ᱟᱸᱪᱪᱟ ᱱᱟᱯᱟᱭ ᱜᱮ ᱛᱟᱦᱚᱞᱮ‌ ᱟᱸᱡᱚᱢᱚᱜ ᱠᱟᱱᱟ᱾
ᱠᱟᱱᱟᱫ
ᱦᱮᱸ ᱟᱸᱡᱚᱢᱚᱜ ᱠᱟᱱᱟ᱾
ᱟᱹᱞᱤᱧᱟᱜ ᱵᱮᱥ ᱜᱮ ᱟᱸᱡᱚᱢᱚᱜ ᱠᱟᱱᱟ ᱢᱮᱱ ᱫᱤᱧ?
ᱦᱮᱸ ᱦᱮᱸ ᱵᱮᱥ ᱜᱮ ᱟᱸᱡᱚᱢᱚᱜ ᱠᱟᱱᱟ᱾
ᱢᱮᱱᱮᱜ ᱤᱧ ᱦᱟᱪᱪᱷᱟ ᱪᱷᱟ ᱪᱷᱟ ᱨᱮᱭᱟᱲ ᱡᱚᱢ ᱠᱚ ᱫᱚ ᱛᱤᱸᱜ
ᱦᱩᱭᱩᱜ-ᱟ ᱱᱤᱛᱚᱜ ᱚᱸᱭ ᱜᱚᱞᱯᱷᱚ ᱵᱟᱲᱟ ᱠᱟᱛᱮᱜ ᱜᱮ ᱦᱩᱭᱩᱜ-ᱟ᱾
ᱟᱪᱪᱷᱟ ᱟᱪᱪᱷᱟ ᱜᱚᱞᱯᱚ ᱵᱟᱲᱟ ᱠᱟᱛᱮᱜ ᱜᱮ ᱨᱮᱭᱟᱲ ᱡᱚᱢ ᱠᱟᱛᱮᱫ ᱛᱟᱨᱯᱚᱨᱮ ᱟᱨ ᱱᱤᱛ ᱫᱚ ᱛᱟᱦᱚᱞᱮ ᱵᱟᱡᱟᱨ ᱨᱮᱜᱮ ᱢᱮᱱᱟᱢᱟ ᱵᱟᱝ?
ᱦᱮᱸ ᱵᱟᱡᱟᱨ ᱨᱮᱜᱮ ᱢᱤᱱᱟᱹᱧᱟ᱾
ᱱᱤᱛ, ᱦᱩᱸ ᱚᱸᱰᱮ ᱫᱚ ᱱᱮᱴᱣᱚᱨᱠ ᱠᱚᱫᱚ ᱵᱮᱥ ᱜᱮ ᱧᱟᱢᱟᱭ?
ᱦᱮᱸ ᱵᱮᱥ ᱜᱮ ᱧᱟᱢᱟᱭ ᱵᱚᱞᱛᱮ ᱪᱤᱜ ᱠᱟ ᱱᱚᱣᱟ ᱫᱚ ᱚᱱᱮ ᱭᱩᱱᱤᱵᱷᱟᱨᱥᱤᱴᱤ‌ ᱱᱟᱜ ᱟᱞᱮ ᱫᱚ ᱦᱟᱱᱮ ᱣᱟᱭᱼᱯᱷᱟᱭ ᱠᱚ ᱮᱢᱟ ᱞᱮᱭᱟ᱾ ᱯᱷᱨᱤ ᱛᱮ, ᱟᱫᱚ ᱚᱱᱟ ᱫᱚ ᱢᱚᱴᱟ ᱢᱩᱴᱤ ᱮᱱ ᱥᱟᱨᱟᱫᱤᱱ ᱜᱮ ᱛᱟᱦᱮᱱᱟ ᱟᱨᱠᱤ, ᱥᱩᱫᱩ ᱮ ᱰᱤᱥᱴᱟᱵᱽ ᱵᱚᱞᱛᱮ ᱵᱚᱱᱫᱚ ᱭᱟᱠᱚ ᱚᱴᱳᱢᱮᱴᱤᱠ ᱵᱚᱱᱫᱚᱜᱼᱟ ᱱᱚᱝᱠᱟ ᱩᱸ ᱥᱟᱛᱴᱟ ᱪᱩᱞᱞᱤᱥ᱾ ᱠᱚᱱ ᱚᱱᱠᱟ ᱢᱟᱱᱮ ᱯᱚᱧᱪᱟᱥ ᱮ ᱵᱟᱦᱟᱱᱱᱚ ᱫᱷᱟᱹᱵᱤᱡ ᱚᱱᱠᱟ ᱯᱚᱱᱨᱚ ᱢᱤᱱᱤᱴ ᱜᱟᱱ᱾ ᱟᱨ ᱧᱤᱫᱟᱹ ᱵᱟᱨᱚᱴᱟ ᱴᱟ ‌ᱧᱮ ‌ᱮᱠᱴᱟ ᱫᱩᱴᱟ ᱫᱤᱭᱮ ᱢᱤᱫ ᱫᱷᱟᱣ ᱱᱚᱝᱠᱟ ᱫᱚᱥ ᱯᱚᱱᱨᱚ ᱢᱤᱱᱤᱴ ᱠᱚ ᱵᱚᱱᱫᱚᱭᱟ ᱵᱟᱠᱷᱟᱱ ᱥᱟᱨᱟ ᱫᱤᱱ ᱜᱮ ᱪᱟᱞᱟᱜ-ᱟ᱾
ᱟᱪᱪᱷᱟ ᱟᱪᱷᱟ ᱟᱪᱪᱷᱟ᱾ ᱟᱪᱪᱷᱟ ᱜᱚᱝᱠᱮ ᱚᱱᱟ ᱠᱚᱨᱮᱫ ᱫᱚ ᱟᱛᱩ ᱚᱲᱟᱜ ᱨᱮ ᱡᱟᱦᱟᱸ ᱞᱮᱠᱟ ᱠᱚ ᱧᱮᱞᱚᱜ ᱠᱟᱱᱟ᱾
ᱪᱮᱬᱮ ᱪᱤᱠᱨᱩ ᱵᱤᱧ, ᱠᱤᱫᱤᱧ᱾ ᱮᱢᱟᱱ ᱛᱮᱢᱟᱱ ᱡᱤᱵᱽ ᱡᱤᱭᱟᱹᱞᱤ ᱠᱚ᱾ ᱥᱮᱫᱟᱭ ᱨᱮ ᱡᱟᱦᱟᱸ ᱞᱮᱠᱟ ᱠᱚ ᱧᱮᱞᱚᱜ ᱠᱟᱱ ᱛᱟᱦᱮᱸᱜ᱾ ᱚᱱᱠᱟ ᱡᱤᱵᱽᱼᱡᱤᱭᱟᱹᱞᱤ ᱠᱮᱫᱚ ᱱᱤᱛ ᱫᱚ ᱧᱮᱞᱚᱜ ᱠᱟᱱᱟ ᱠᱚ ᱥᱮ ᱵᱟᱭ ᱵᱟᱹᱭ ᱛᱮᱠᱚ ᱟᱫᱽ ᱤᱫᱤᱜ ᱠᱟᱱ ᱛᱟᱵᱚᱱᱟ᱾
ᱦᱮᱸ ᱢᱟᱱᱮ ᱟᱫ ᱤᱫᱤ ᱵᱩᱞᱛᱮ ᱪᱤᱫᱠᱟ ᱢᱤᱜᱴᱟ ᱟᱹᱰᱤᱼᱼ ᱢᱮᱫᱴᱟᱱ ᱱᱟᱯᱟᱭ ᱮᱸ ᱡᱤᱱᱤᱥ ᱪᱟᱵᱟᱜ ᱠᱟᱱᱟ ᱢᱤᱫᱴᱟᱝ ᱪᱮᱜ ᱤᱧ ᱞᱟᱹᱭᱟ ᱟᱵᱚᱨᱮᱱ ᱡᱟᱦᱟᱸ ᱫᱚ ᱯᱩ-ᱯᱚᱝᱜᱽᱲᱟ ᱠᱚ ᱞᱟᱹᱜᱤᱫ ᱱᱟᱯᱟᱭ ᱡᱤᱱᱤᱥ ᱠᱚ ᱵᱟᱠᱚ ᱧᱟᱢᱟ ᱵᱞᱞᱛᱮ ᱪᱤᱜᱠᱟ ᱵᱟᱠᱚ ᱧᱟᱢᱟ᱾ ᱮᱸ ᱡᱩᱫᱤᱧ ᱞᱟᱹᱭᱟ ᱟᱵᱚ ᱚᱠᱛᱚ ᱨᱮᱫᱚ ᱠᱟᱹᱴᱤᱡ ᱧᱮᱞ‌ ᱦᱩᱭ ᱠᱟᱱᱟ ᱥᱮ ᱟᱵᱚ ᱵᱟᱵᱟ ᱛᱟᱠ ᱠᱚᱣᱟᱜ ᱚᱠᱚ ᱫᱚ ᱵᱟᱹᱲᱛᱤ ᱠᱟᱭ ᱛᱮ ᱥᱮᱛᱟᱜ ᱵᱮᱲᱟ ᱵᱤᱨᱤᱫ ᱛᱩᱫᱟ ᱪᱮᱬᱮ ᱠᱚᱛᱮ ᱨᱚᱜ ᱢᱟᱱᱮ ᱮᱸᱫ ᱢᱟᱱᱮ ᱨᱚᱲ ᱞᱟᱸᱫᱟ ᱛᱮ ᱥᱮ ᱱᱩᱠᱩᱣᱟᱜ ᱨᱟᱜ ᱛᱮ ᱪᱮᱦᱚᱨ ᱵᱮᱦᱚᱨᱮᱢ ᱟᱸᱡᱚᱢ ᱠᱮᱭᱟ᱾ ᱢᱟᱱᱮ ᱢᱤᱫᱴᱟᱝ ᱟᱞᱟᱫᱟ ᱜᱮ ᱡᱟᱦᱟᱸ ᱫᱚ ᱩᱸ ᱪᱤᱜ ᱤᱧ ᱞᱟᱹᱭᱟ ᱟᱸᱡᱚᱢ ᱞᱮᱠᱷᱟᱱ ᱢᱚᱱᱮ ᱡᱤᱣᱤ ᱦᱚᱸ ᱨᱮᱭᱟᱲᱚᱜ-ᱟ᱾ ᱠᱤᱱᱛᱩ ᱢᱮᱱᱠᱷᱟᱱ ᱱᱤᱛᱟᱹᱜ ᱫᱚ ᱥᱮᱛᱟᱜ ᱵᱮᱲᱟ ᱵᱮᱨᱤᱫ ᱠᱟᱛᱮᱜ ᱫᱚ ᱚᱱᱠᱟ ᱫᱚ ᱵᱟᱢ ᱟᱸᱡᱚᱢᱟ᱾ ᱱᱮᱛᱟᱨ ᱫᱚ ᱜᱟᱹᱲᱤ ᱜᱷᱚᱲᱟ ᱨᱮᱱᱟᱜ ᱮᱢ ᱟᱸᱡᱚᱢᱟ᱾ ᱦᱳᱭᱛᱚ ᱱᱚᱸᱰᱮ ᱫᱚ ᱟᱣᱟᱡᱽ ᱞᱮ ᱟᱸᱡᱚᱢᱫᱟ ᱟᱫᱚ ᱪᱤᱜᱠᱟ ᱪᱚ ᱢᱤᱫᱴᱟᱝ ᱱᱚᱣᱟ ᱫᱚ ᱯᱚᱠᱨᱤᱛᱤ ᱨᱮᱱᱟᱜ ᱫᱚ ᱵᱟᱝ ᱠᱟᱱᱟ ᱛᱚ ᱚᱱᱟ ᱠᱷᱟᱹᱛᱤᱨ ᱠᱟᱹᱴᱤᱡ ᱢᱚᱱᱮ ᱠᱚᱫᱚ ᱚᱠᱟ ᱞᱮᱠᱟ ᱪᱚ ᱟᱹᱭᱠᱟᱹᱜ ᱜᱮᱭᱟ᱾
ᱦᱮᱸ ᱦᱮᱸ ᱦᱮᱸ᱾ ᱟᱪᱪᱷᱟ ᱱᱩᱠᱩ ᱵᱟᱭ ᱵᱟᱹᱭ ᱛᱮᱠᱚ ᱟᱫ ᱪᱟᱵᱟᱜ ᱠᱟᱱᱟ᱾ ᱡᱮᱢᱚᱱ ᱩᱱᱠᱩ ᱛᱟᱞᱮ ᱰᱟᱹᱨ ᱨᱮᱠᱚ ᱛᱟᱦᱮᱱᱟ᱾ ᱚᱲᱟᱜ ᱥᱟᱛᱮ ᱥᱟᱹᱲᱤᱢ ᱠᱚᱨᱮᱜ ᱠᱚ ᱛᱟᱦᱮᱱ ᱠᱟᱱ ᱛᱟᱦᱮᱸᱜ᱾ ᱟᱨ ᱦᱚᱸ ᱠᱟᱦᱩ ᱠᱚ᱾ ᱩᱱᱠᱩ ᱯᱳᱣᱟᱲ ᱯᱚᱛᱟᱢ ᱠᱚ᱾ ᱟᱨ ᱩᱱᱠᱩ ᱢᱟᱨᱟᱝ ᱢᱟᱨᱟᱝ ᱫᱟᱨᱮ ᱠᱚᱨᱮ ᱠᱚ ᱵᱟᱥᱟᱜ ᱠᱟᱱ ᱛᱟᱦᱮᱸᱜ ᱡᱮᱢᱚᱱ ᱠᱚᱸᱜ ᱠᱚ᱾ ᱩᱱᱠᱩ ᱠᱚᱸᱜ ᱠᱚ ᱱᱮᱛᱟᱨ ᱟᱛᱩ ᱚᱲᱟᱜ ᱠᱚᱨᱮ ᱵᱟᱠᱚ ᱵᱟᱥᱟᱜ ᱠᱟᱱᱟ ᱥᱮ ᱵᱟᱡᱟᱨ ᱥᱟᱦᱟᱨ ᱨᱮᱦᱚᱸ ᱚᱱᱠᱟ ᱵᱟᱠᱚ ᱧᱮᱞᱚᱜ ᱠᱟᱱᱟ᱾ ᱡᱮ ᱩᱱᱠᱩ ᱠᱚᱫᱚ ᱚᱠᱟ ᱛᱮᱠᱚ ᱪᱟᱞᱟᱜ ᱠᱟᱱᱟ ᱥᱮ ᱵᱟᱹᱭ ᱵᱟᱹᱭ ᱛᱮᱠᱚ ᱟᱫ ᱪᱟᱵᱟᱜ ᱠᱟᱱᱟ᱾
ᱦᱮᱸ ᱡᱩᱫᱤ ᱤᱧ ᱫᱩᱧ ᱞᱟᱹᱭᱟ ᱩᱱᱠᱩ ᱮᱸ ᱠᱟᱹᱦᱩ ᱦᱚᱸ ᱱᱮᱛᱟᱨ ᱫᱚ ᱥᱟᱹᱨᱤ ᱠᱟᱛᱷᱟᱢ ᱞᱟᱹᱭ ᱠᱮᱫᱟ᱾ ᱤᱧ ᱡᱚᱠᱷᱚᱱ ᱜᱤᱫᱽᱨᱟᱹ ᱨᱮᱧ ᱯᱟᱲᱦᱟᱣ ᱠᱚ ᱦᱳᱥᱴᱮᱞ ᱠᱚ ᱤᱫᱤ ᱴᱚ ᱠᱤᱧᱟ᱾
ᱵᱟᱡᱟᱨ ᱨᱮ ᱩᱸᱜ ᱠᱷᱟ ᱠᱟᱹᱦᱩ ᱠᱚ ᱠᱟᱸ ᱠᱸᱟ ᱠᱚᱜ ᱫᱚ᱾ ᱢᱟᱱᱮ ᱪᱤᱜ ᱤᱧ ᱞᱟᱹᱭᱟ ᱩᱱᱠᱩ ᱩᱸ ᱵᱚᱛᱚᱨ ᱜᱮᱢ ᱵᱩᱡᱷᱟᱹᱣ ᱠᱟᱹᱦᱩ ᱧᱮᱞᱛᱮ᱾ ᱢᱮᱱᱠᱷᱟᱱ ᱱᱤᱛᱚᱜ ᱫᱚ ᱠᱟᱹᱦᱩ ᱫᱚ ᱠᱚ ᱠᱚᱢ ᱟᱠᱟᱱᱟ ᱟᱫᱚ ᱠᱟᱹᱦᱩ ᱫᱚ ᱧᱮᱞ ᱢᱮ ᱟᱵᱚ ᱫᱚ ᱱᱩᱠᱩ ᱮᱸ ᱱᱚᱝᱜᱽᱨᱟ ᱥᱟᱯᱷᱟᱣᱟᱱ ᱪᱮᱬᱮ ᱵᱚᱱ ᱢᱮᱛᱟᱣ ᱠᱚᱣᱟ᱾ ᱢᱮᱱᱠᱷᱟᱱ ᱵᱟᱝ ᱪᱚ ᱟᱵᱚ ᱡᱚᱢᱟᱜ ᱧᱩᱣᱟᱜ ᱨᱮ ᱫᱚᱢᱮ ᱠᱮᱢᱤᱠᱮᱞ ᱦᱟᱱᱟ ᱱᱟᱣᱟ ᱵᱚᱱ ᱮᱢᱟᱜ ᱠᱟᱱᱛᱮ ᱵᱮ-ᱵᱟᱹᱲᱤᱡᱟᱜ ᱟᱫᱚ ᱚᱱᱟ ᱠᱚ ᱯᱤᱭᱟ ᱠᱚ ᱡᱚᱢ ᱡᱚᱢ ᱛᱮ ᱟᱠᱚ ᱦᱚᱸ ᱠᱚ ᱵᱷᱟᱨᱟ ᱵᱟᱴᱚᱜ ᱠᱟᱱᱟ, ᱵᱟᱝ ᱪᱚᱠᱚ ᱵᱤᱞᱩᱯᱛᱚᱜ ᱠᱟᱱᱟ, ᱚᱱᱠᱟ ᱤᱧ ᱫᱩᱧ ᱢᱚᱱᱮ ᱧᱚᱜ ᱫᱟ ᱱᱩᱠᱩ᱾ ᱠᱟᱹᱦᱩ ᱩᱱᱠᱩᱣᱟᱜ ᱥᱮᱜ ᱛᱮᱫᱚ᱾
ᱟᱨ ᱡᱟᱦᱟᱸ ᱱᱩᱠᱩᱢ ᱞᱟᱹᱭ ᱠᱮᱫᱟ ᱛᱟᱞᱮ ᱫᱟᱨᱮ ᱨᱮᱠᱚ ᱛᱟᱸᱦᱮᱱᱟ ᱥᱟᱹᱨᱤ ᱜᱮ᱾ ᱱᱩᱠᱩ ᱫᱚ ᱟᱞᱮ ᱟᱛᱳ ᱨᱮᱦᱚᱸ ᱠᱚ ᱛᱟᱦᱮᱸ ᱠᱟᱱᱟ᱾ ᱢᱤᱫᱴᱟᱝ ᱟᱹᱰᱤ ᱢᱟᱨᱟᱝ ᱛᱟᱞᱮ ᱫᱟᱨᱮ ᱛᱟᱦᱮᱸ ᱠᱟᱱᱟ᱾ ᱱᱩᱠᱩ ᱪᱮᱬᱮ ᱜᱮ ᱱᱚᱸᱰᱮ ᱫᱚᱠᱚ ᱛᱟᱬᱟᱜ ᱠᱚᱜ-ᱟ᱾
ᱮᱵᱚᱝ ᱢᱮᱱ ᱠᱷᱟᱱ ᱱᱚᱸᱰᱮ ᱫᱚ ᱚᱠᱚᱭᱟᱜ ᱡᱮ ᱢᱤᱫᱴᱟᱝ ᱮᱴᱟᱜ ᱦᱚᱲᱟᱜ ᱵᱟᱭᱨᱮ ᱨᱤᱱᱤᱡ ᱜᱮ ᱦᱟᱥᱟ ᱛᱟᱭ ᱟᱫᱚ ᱚᱱᱟ ᱛᱟᱞᱮ ᱫᱟᱨᱮ ᱪᱮᱫ ᱪᱚᱭ ᱪᱤᱠᱟᱹᱭ ᱞᱟᱹᱜᱤᱜ ᱢᱟᱜ ᱠᱮᱫᱟ, ᱟᱫᱚ ᱚᱱᱟ ᱡᱮ ᱩᱱ ᱢᱟᱨᱟᱝ ᱛᱟᱞᱮ ᱫᱟᱨᱮ᱾ ᱟᱫᱚ ᱚᱠᱚᱭ ᱦᱚᱸ ᱵᱟᱠᱚ ᱵᱟᱨᱚᱱ ᱞᱮᱫᱮᱭᱟ᱾ ᱤᱧ ᱦᱚᱸ ᱚᱱᱟ ᱚᱠᱛᱚ ᱠᱟᱹᱴᱤᱡ ᱦᱩᱰᱤᱧ ᱧᱚᱜ ᱜᱤᱧ ᱛᱟᱦᱮᱸ ᱠᱟᱱᱟ᱾ ᱢᱚᱱᱮ ᱫᱚ ᱢᱮᱱᱮᱜ ᱛᱤᱧ ᱜᱮᱭᱟ ᱡᱩᱫᱤ ᱵᱟᱠᱚ ᱢᱟᱜ ᱠᱮ ᱱᱟᱯᱟᱭ ᱠᱚᱜ-ᱟ᱾ ᱩᱝᱠᱩ ᱪᱮᱬᱮ ᱠᱚ ᱢᱮᱱᱟᱜ ᱠᱚᱣᱟ ᱠᱤᱱᱛᱩᱜ ᱢᱟᱜ ᱠᱮᱫᱟ ᱠᱚ, ᱚᱱᱟ ᱯᱚᱨ ᱱᱩᱠᱩ ᱪᱮᱬᱮ ᱫᱷᱟᱨᱮ ᱯᱟᱥᱮ ᱧᱮᱞ ᱜᱮ ᱵᱟᱹᱧ ᱧᱮᱞ ᱵᱟ, ᱟᱫᱚ ᱚᱠᱟᱭᱮᱧ ᱪᱚᱠᱚ ᱟᱫᱚ ᱟᱢ ᱜᱮ ᱞᱟᱹᱭ ᱢᱮ ᱟᱯᱮ ᱟᱛᱩ ᱫᱤᱥᱚᱢ ᱥᱮᱜ ᱚᱠᱟ ᱞᱮᱠᱟ ᱪᱮᱜᱠᱟᱢ ᱧᱮᱞᱮᱜ ᱠᱚᱣᱟ?
ᱦᱩᱸ, ᱟᱞᱮᱭᱟᱜ ᱟᱛᱩ ᱫᱤᱥᱚᱢ ᱨᱮᱦᱚᱸ ᱢᱟᱱᱮ ᱥᱮᱫᱟᱭ ᱡᱟᱦᱟᱸ ᱞᱮᱠᱟ ᱠᱚ ᱛᱟᱦᱮᱸ ᱞᱮᱱᱟ᱾ ᱡᱟᱦᱟᱸ ᱞᱮᱠᱟ ᱟᱢᱮᱢ ᱢᱮᱱᱮᱜ-ᱟ ᱵᱟᱡᱟᱨ ᱥᱟᱦᱟᱨ ᱪᱟᱞᱟᱣ ᱞᱮᱠᱷᱟᱱ ᱜᱮ ᱫᱟᱨᱮ ᱨᱮ ᱠᱟᱺᱦᱩ ᱟ ᱥᱮ ᱚᱲᱟᱜ ᱪᱮᱛᱟᱱ ᱨᱮ ᱠᱟᱺᱦᱩ ᱥᱮ ᱚᱱᱟ ᱚᱱᱟ ᱤᱞᱮᱠᱴᱨᱤᱠ ᱛᱟᱨ ᱪᱮᱛᱟᱱ ᱨᱮ ᱠᱟᱺᱦᱩ ᱠᱟ ᱠᱟ ᱠᱟ ᱠᱟ ᱠᱚ ᱨᱟᱜᱮᱜ ᱛᱟᱦᱮᱸᱜ, ᱥᱮ ᱵᱟᱡᱟᱨ ᱥᱮᱱᱟᱜ ᱟᱸᱻ ᱞᱟᱹᱴᱩ ᱞᱟᱹᱴᱩ ᱫᱟᱨᱮ ᱠᱚᱨᱮ ᱦᱚᱸ ᱠᱚᱸᱜ ᱠᱚᱦᱚᱸ ᱟᱹᱰᱤ ᱠᱚ ᱛᱩᱠᱟᱹ ᱠᱟᱜ ᱠᱟᱱ ᱛᱟᱦᱮᱸᱜ᱾ ᱟᱨ ᱟᱛᱩ ᱚᱲᱟᱜ ᱠᱚᱨᱮ ᱦᱚᱸ᱾ ᱫᱟᱨᱮ ᱰᱚᱜᱽ ᱠᱚᱨᱮ ᱠᱚ ᱢᱟᱱᱮ ᱥᱮᱬᱟ ᱥᱮᱬᱟ ᱫᱟᱨᱮ ᱠᱚᱨᱮ ᱠᱚ ᱢᱟᱨᱮ ᱫᱟᱨᱮ ᱠᱚᱨᱮ ᱠᱚ ᱛᱩᱠᱟᱹᱭᱮᱫ ᱛᱟᱦᱮᱸᱜ᱾ ᱛᱟᱸᱦᱮᱱ ᱠᱟᱱ ᱛᱟᱦᱮᱸᱜ ᱜᱮᱠᱚ᱾ ᱢᱮᱱᱠᱷᱟᱱ ᱱᱤᱛᱳᱜ ᱚᱱᱠᱟᱱᱟᱜ ᱫᱟᱨᱮ ᱦᱚᱸ ᱵᱟᱭ ᱧᱮᱞᱚᱜ ᱠᱟᱱᱟ ᱟᱨ ᱩᱱᱠᱩ ᱪᱮᱬᱮ ᱠᱚᱦᱚᱸ ᱵᱟᱠᱚ ᱧᱮᱞᱚᱜ ᱠᱟᱱᱟ ᱡᱮᱢᱚᱱ ᱠᱚᱸᱜ ᱠᱟᱦᱩ ᱱᱩᱠᱩ ᱠᱚᱫᱚ᱾ ᱟᱫᱚ ᱤᱧᱟᱜ ᱢᱚᱱᱮ ᱛᱮ ᱢᱮᱱᱟᱭ ᱱᱩᱠᱩ ᱠᱚᱫᱚ ᱡᱟᱦᱟᱸ ᱱᱤᱛᱚᱜ ᱟᱵᱚ ᱵᱚᱱ ᱵᱮᱵᱚᱦᱟᱨᱮᱜ-ᱟ ᱱᱮᱴᱣᱟᱨᱠ᱾ ᱱᱚᱣᱟ ᱨᱮᱭᱟᱜ ᱠᱟᱨᱚᱱ ᱛᱮᱦᱚᱸ ᱦᱚᱭᱛᱚ ᱩᱱᱠᱩ ᱠᱩ ᱫᱚ ᱵᱟᱹᱭ ᱵᱟᱹᱭ ᱛᱮᱠᱚ ᱟᱫ ᱪᱟᱵᱟᱜ ᱠᱟᱱᱟ᱾ ᱱᱚᱣᱟ ᱮᱛᱚ ᱯᱚᱨᱤᱢᱟᱱ ᱚᱱᱟ ᱪᱮᱛᱟᱱ ᱨᱮ ᱡᱟᱞᱟᱢ ᱞᱮᱠᱟᱭ ᱢᱟᱱᱮ ᱚᱱᱛᱮ ᱱᱚᱛᱮ ᱪᱷᱩᱲᱭᱟᱹᱣᱟᱠᱟᱱᱟᱭ, ᱟᱫᱚ ᱚᱱᱟᱛᱮ ᱢᱤᱫᱴᱤᱡ ᱠᱟᱞᱠᱟ ᱪᱚᱝ ᱚᱣᱟᱨᱢᱤᱝ ᱥᱤᱥᱴᱤᱜ ᱠᱟᱱᱟ ᱮᱠᱴᱩ ᱞᱚᱞᱚᱜ ᱠᱟᱱᱟ ᱥᱮ ᱪᱮᱱ? ᱟᱨ ᱚᱱᱟ ᱠᱟᱨᱚᱱ ᱛᱮᱜᱮ ᱩᱱᱠᱩ ᱪᱮᱸᱬᱮ ᱠᱚᱫᱚ ᱪᱮᱛᱟᱱ ᱨᱤ ᱪᱮᱸᱬᱮ ᱠᱚᱫᱚ ᱵᱟᱹᱭ ᱵᱟᱹᱭ ᱛᱮᱠᱚ ᱟᱨ ᱤᱫᱤᱜ ᱠᱟᱱᱟ ᱥᱮ ᱪᱮᱫ ᱱᱚᱝᱠᱟ ᱟᱸ ᱟᱸᱡᱚᱢ ᱵᱟᱲᱟ ᱦᱩᱭᱩᱜ ᱠᱚᱜ-ᱟ, ᱟᱨ ᱛᱤᱱᱟᱹᱜ ᱜᱟᱱ ᱥᱟᱨᱤ ᱠᱟᱱᱟ ᱟᱫᱚ ᱵᱟᱲᱟᱭ ᱵᱟᱝ᱾
ᱚᱱᱟᱫᱚ ᱱᱚᱣᱟ ᱡᱟᱦᱟᱸ ᱠᱟᱛᱷᱟᱢ ᱞᱟᱹᱭ ᱠᱮᱫᱟ ᱮᱠᱵᱟᱨᱮ ᱥᱟᱹᱨᱤ ᱠᱟᱛᱷᱟ ᱜᱮ ᱤᱧ ᱦᱚᱸ ᱱᱚᱝᱠᱟᱧ ᱢᱚᱱᱮ ᱫᱩᱧ ᱢᱚᱱᱮ ᱧᱚᱜ ᱜᱮᱭᱟ ᱠᱤᱱᱛᱩ ᱟᱨ ᱢᱤᱫᱴᱟᱝ ᱠᱟᱛᱷᱟ ᱩᱭᱦᱟᱹᱨ ᱦᱮᱡ ᱟᱹᱧ ᱠᱟᱱ ᱡᱚᱠᱷᱚᱱ ᱱᱩᱠᱩ ᱪᱮᱸᱬᱮ ᱠᱚᱣᱟᱜ ᱠᱟᱛᱷᱟᱢ ᱞᱟᱹᱭ ᱠᱮᱫᱟ ᱱᱩᱠᱩ ᱡᱟᱦᱟᱸ ᱵᱟ ᱵᱟᱜᱽ ᱡᱩᱞᱩᱝ ᱪᱮᱸᱬᱮ ᱦᱚᱸᱧ ᱧᱮᱞᱮᱫ ᱠᱚᱣᱟ ᱱᱮᱛᱟᱨ ᱫᱚ ᱵᱟᱹᱭ ᱵᱟᱹᱭ ᱛᱮᱠᱚ, ᱫᱚ ᱵᱟᱹᱧ ᱧᱮᱞ ᱧᱟᱢᱮᱫ ᱠᱚᱣᱟ ᱥᱮᱠᱚᱣᱟ᱾ ᱪᱟᱵᱟ ᱟᱠᱟᱱ ᱞᱮᱠᱟᱜᱮ᱾
ᱦᱩᱸ᱾
ᱟᱫᱚ ᱱᱩᱠᱩ ᱫᱚ ᱱᱚᱝᱠᱟᱧ ᱢᱚᱱᱮᱭᱫᱟ ᱱᱩᱠᱩ ᱫᱚ ᱚᱱᱟ ᱠᱷᱟᱹᱛᱤᱨ ᱠᱚ ᱟᱫ ᱫᱟᱲᱮᱭᱟᱜᱼᱟ ᱱᱩᱠᱩ ᱫᱚ ᱱᱚᱝᱠᱟᱧ ᱵᱟᱲᱟᱭᱟ᱾ ᱥᱮ ᱱᱚᱝᱠᱟᱧ ᱟᱸᱡᱚᱢ ᱵᱟᱲᱟ ᱠᱟᱫᱟ ᱱᱩᱠᱩ ᱫᱚ
ᱩᱸ ᱟᱠᱚ ᱱᱚᱣᱟ ᱟᱞᱚ ᱩᱡ ᱡᱩᱞ ᱠᱟᱛᱮᱫ ᱟᱠᱚᱨᱮᱱ ᱜᱟᱛᱮ ᱜᱟᱯᱟᱛᱮᱠᱚ ᱯᱟᱸᱡᱟ ᱠᱚᱛᱟ ᱠᱚᱣᱟ ᱟᱠᱚᱨᱮᱱ ᱡᱩᱨᱤ ᱠᱚ᱾ ᱯᱟᱸᱡᱟ ᱠᱚᱣᱟ᱾ ᱢᱮᱱᱠᱷᱟᱱ ᱚᱱᱟ ᱡᱚᱠᱷᱚᱱ ᱜᱮ ᱢᱤᱫ ᱦᱚᱲᱟᱜ ᱟᱞᱚᱭ ᱡᱩᱞ ᱠᱮᱫᱟ ᱟᱞᱚ ᱡᱩᱞ ᱠᱟᱛᱮᱫ ᱟᱠᱚ ᱠᱚ ᱯᱟᱸᱡᱟᱜᱼᱟ ᱱᱚᱣᱟ ᱫᱚ ᱧᱩᱛ ᱨᱮᱱᱟᱜ ᱠᱟᱱᱟ ᱧᱩᱛ ᱨᱮ ᱯᱟᱹᱦᱤᱞ ᱢᱟᱛᱚ ᱜᱚᱴᱟ ᱧᱩᱛ ᱛᱟᱦᱮᱸ ᱠᱟᱱᱟ ᱟᱛᱳ ᱯᱟᱲᱟ ᱠᱚᱨᱮ᱾ ᱦᱮᱸ ᱵᱟᱜᱽᱡᱩᱞᱩᱝ ᱵᱚᱱ ᱧᱮᱞ ᱵᱟᱲᱟ ᱠᱟᱜ ᱠᱚᱣᱟ ᱟᱨ ᱱᱩᱠᱩ ᱫᱚ ᱚᱱᱟ ᱟᱞᱚ ᱧᱮᱞ ᱠᱟᱛᱮᱫ ᱜᱮ ᱱᱩᱠᱩ ᱡᱩᱨᱤ ᱴᱷᱮᱱ ᱠᱚ ᱪᱟᱞᱟᱣ ᱠᱚᱜᱼᱟ ᱚᱱᱠᱟᱱ ᱢᱤᱫᱴᱟᱝ ᱱᱤᱥᱷᱟᱹᱱ ᱠᱟᱱ ᱛᱟᱠᱚᱣᱟ ᱢᱮᱱᱠᱷᱟᱱ ᱱᱤᱛᱚᱜ ᱟᱵᱚᱣᱟᱜ
ᱱᱚᱣᱟ ᱫᱷᱟᱹᱨᱛᱤ ᱯᱩᱨᱤ ᱛᱟᱞᱟᱨᱮ ᱡᱚᱠᱷᱚᱱ ᱟᱵᱚ ᱥᱟᱸᱬᱮᱥ ᱛᱮᱵᱚᱱ ᱩᱛᱱᱟᱹᱣ ᱪᱟᱞᱟᱣᱱᱟ ᱚᱲᱟᱜ ᱚᱲᱟᱜ ᱵᱤ ᱡᱤᱞᱤ ᱵᱟᱹᱛᱤ ᱥᱮᱴᱮᱨᱱᱟ ᱰᱤᱜᱽ ᱰᱤᱜᱽ ᱢᱟᱨᱥᱟᱞ ᱱᱟ ᱢᱮᱱᱠᱷᱟᱱ ᱟᱠᱚ ᱵᱟᱠᱚ ᱯᱟᱸᱡᱟ ᱫᱟᱲᱮᱭᱟᱜ ᱠᱚᱣᱟ, ᱟᱠᱚ ᱡᱩᱨᱤ ᱡᱚᱛᱟᱹ ᱵᱟᱠᱚ ᱯᱟᱸᱡᱟ ᱫᱟᱲᱮᱭᱟ ᱠᱚᱣᱟ ᱢᱮᱱᱠᱷᱟᱱ ᱞᱟᱹᱭᱤᱰ ᱨᱮᱫᱚ ᱚᱠᱟᱴᱟᱜ ᱞᱟᱹᱭᱤᱴ ᱦᱟᱸᱰᱮ ᱮᱸ ᱞᱟᱹᱭᱤᱴ ᱵᱟᱠᱚ ᱴᱷᱟᱹᱭᱠᱟᱹ ᱫᱟᱲᱮᱭᱟᱫᱟ ᱱᱚᱣᱟ ᱞᱟᱹᱭᱤᱴ ᱛᱟᱞᱟᱨᱮ ᱟᱫᱚ ᱚᱱᱟ ᱠᱷᱟᱹᱛᱤᱨ ᱜᱤᱧ ᱢᱚᱱᱮᱭᱟ ᱱᱩᱠᱩᱣᱟᱜ ᱡᱟᱦᱟᱸ ᱯᱚᱨᱚᱡᱚᱢᱢᱚ ᱴᱟᱜ ᱟᱫᱚ ᱵᱟᱠᱚ ᱢᱟᱲᱟᱝ ᱤᱫᱤ ᱫᱟᱲᱮᱭᱟᱜ ᱛᱮ ᱱᱩᱠᱩ ᱱᱤᱛᱚᱜ ᱫᱚ ᱵᱟᱹᱱᱩᱜ ᱠᱚ ᱞᱮᱠᱟ ᱜᱮ ᱥᱮ ᱵᱤᱞᱩᱯᱛᱚ ᱰᱟᱦᱟᱨ ᱨᱮᱠᱚ ᱰᱟᱦᱟᱨᱟᱜ ᱠᱟᱱᱟ ᱰᱟᱦᱟᱨᱟᱣ ᱠᱟᱱᱟ᱾
ᱦᱩᱸ ᱦᱩᱸ ᱦᱩᱸ᱾ ᱡᱟᱠ ᱜᱮ᱾ ᱟᱪᱪᱷᱟ ᱩᱱᱠᱩ ᱧᱤᱫᱟᱹ ᱢᱮᱱᱟ ᱠᱚ, ᱦᱳᱭᱛᱚ ᱯᱷᱟᱠᱟ ᱠᱳᱱᱳ ᱡᱟᱭᱜᱟ ᱨᱮ, ᱠᱳᱱᱳ ᱥᱚᱥᱟᱱ ᱜᱷᱟᱴ ᱥᱩᱨ ᱥᱩᱯᱩᱨ ᱨᱮ, ᱧᱤᱫᱟᱹ ᱩᱸ ᱵᱤᱥᱮᱥ ᱠᱟᱭᱛᱮ ᱚᱱᱟ ᱥᱤᱛᱩᱝ ᱫᱤᱱ᱾ ᱛᱟᱞᱟ ᱧᱤᱫᱟᱹ ᱥᱮ ᱵᱷᱳᱨ ᱧᱤᱫᱟᱹ ᱥᱮ ᱥᱮᱛᱟᱜ ᱥᱮᱱ᱾ ᱢᱟᱱᱮ ᱦᱚᱴᱟᱛ ᱡᱩᱞ ᱨᱟᱠᱟᱵᱚᱜᱼᱟ᱾ ᱟᱫᱚ ᱥᱮᱱ ᱠᱟᱛᱮ ᱧᱮᱞ ᱞᱮᱠᱷᱟᱱ ᱦᱚᱸ ᱚᱱᱟ ᱫᱚ ᱵᱟᱭ ᱧᱟᱢᱚᱜᱼᱟ ᱚᱠᱟ ᱥᱮᱱ ᱪᱚᱝ ᱟᱫᱚᱜᱼᱟ᱾ ᱢᱮᱱᱠᱷᱟᱱ ᱠᱤᱪᱷᱩ ᱜᱷᱟᱹᱲᱤᱡ ᱯᱚᱨ ᱯᱚᱨ ᱧᱮᱞ ᱞᱮᱠᱷᱟᱱ ᱡᱩᱞ ᱤᱫᱤᱜ ᱜᱮᱭᱟ᱾ ᱛᱟᱨᱯᱚᱨᱮ ᱚᱸᱰᱮ ᱥᱮᱱ ᱞᱮᱱᱠᱷᱟᱱ ᱫᱚ ᱦᱚᱭᱛᱚ ᱟᱫᱚ ᱵᱟᱭ ᱧᱟᱢᱚᱜᱼᱟ᱾ ᱟᱪᱪᱷᱟ ᱱᱚᱣᱟ ᱫᱚ ᱟᱵᱚ ᱟᱛᱩ ᱚᱲᱟᱜ ᱠᱚᱨᱮᱱ ᱦᱚᱲ ᱫᱚᱠᱚ ᱢᱮᱱᱟ ᱚᱸᱰᱮ ᱫᱚ ᱵᱚᱸᱜᱟ ᱢᱮᱱᱟᱭᱟ ᱡᱩᱞᱩᱜ ᱠᱟᱱᱟᱭ ᱡᱩᱞᱫᱟᱭ, ᱟᱫᱚ ᱱᱚᱣᱟ ᱫᱚ ᱪᱮᱫ ᱠᱷᱟᱹᱛᱤᱨ ᱛᱮ ᱦᱩᱭ ᱫᱟᱲᱮᱭᱟᱜᱼᱟ?
ᱦᱚᱸᱜᱼᱚᱭ ᱫᱚ ᱢᱤᱫᱴᱟᱝ ᱤᱧ ᱞᱟᱹᱭ ᱠᱮᱫ ᱡᱩᱫᱤ ᱡᱮ ᱵᱟᱹᱱᱩᱜ ᱠᱚᱣᱟ ᱢᱮᱱᱛᱮ ᱚᱱᱟ ᱦᱚᱸ ᱚᱦᱚᱢ ᱞᱟᱹᱭ ᱠᱮᱭᱟ ᱟᱫᱚ ᱢᱮᱱᱠᱷᱟᱱ ᱠᱚ ᱛᱮᱠ ᱫᱩᱧ ᱞᱟᱹᱭᱟ ᱢᱤᱫᱴᱟᱝ ᱢᱮᱫ ᱦᱚᱸ ᱚ ᱠᱟᱱ ᱜᱮᱭᱟ ᱡᱩᱫᱤ ᱟᱢᱮᱢ ᱞᱟᱹᱭᱫᱟ ᱡᱮ ᱡᱩᱞᱩᱜ ᱠᱟᱱᱟᱼᱼ ᱢᱮᱱᱠᱷᱟᱱ ᱫᱚ ᱡᱩᱞᱩᱜ ᱠᱟᱱᱟ ᱱᱚᱣᱟ ᱥᱟᱹᱨᱤ ᱵᱟᱝ ᱦᱩᱭ ᱫᱟᱲᱮᱭᱟᱜᱼᱟ᱾ ᱩᱫᱟᱦᱚᱨᱚᱱ ᱫᱚ ᱱᱚᱝᱠᱟ ᱞᱮᱠᱟᱛᱤᱧ ᱞᱟᱹᱭᱟ ᱟᱞᱮ ᱫᱤᱥᱚᱢ ᱥᱮᱫ ᱫᱚ ᱦᱟᱹᱛᱤ ᱫᱤᱥᱚᱢ ᱠᱟᱱᱟ ᱵᱤᱨ ᱵᱩᱨᱩ ᱢᱮᱱᱟᱜᱼᱟ ᱦᱟᱹᱛᱤ ᱫᱚ ᱯᱮᱲᱟ ᱞᱮᱠᱟ ᱠᱚ ᱦᱮᱡ ᱟᱞᱮᱭᱟ᱾
ᱟᱪᱪᱷᱟ᱾
ᱟᱢ ᱡᱩᱫᱤ ᱢᱚᱱᱮ ᱠᱟᱜ ᱢᱮ ᱤᱧ ᱱᱚᱝᱠᱟ ᱟᱹᱰᱤᱵᱟᱨ ᱦᱩᱭ ᱵᱟᱲᱟ ᱠᱟᱹᱱᱟᱹᱧ ᱤᱧᱟᱹᱜ ᱠᱷᱮᱛᱨᱮ ᱨᱮ᱾ ᱨᱟᱥᱛᱟ ᱞᱟᱦᱟ ᱨᱮ ᱠᱷᱤᱡᱩᱨ ᱫᱟᱨᱮ ᱢᱮᱱᱟᱜᱼᱟ,
ᱦᱮᱸ᱾
ᱤᱧ ᱴᱷᱮᱱ ᱞᱟᱹᱭᱤᱴ ᱦᱚᱸ ᱵᱟᱹᱱᱩᱜᱼᱟ, ᱠᱷᱤᱡᱩᱨ ᱫᱟᱨᱮ ᱮᱢᱚᱱ ᱧᱮᱞᱚᱜ ᱠᱟᱱᱟ ᱡᱮ ᱦᱟᱹᱛᱤ ᱛᱟᱲᱟᱢ ᱟᱹᱜᱩ ᱭᱮᱫ ᱞᱮᱠᱟ ᱠᱤᱱᱛᱩ ᱦᱟᱹᱛᱤ ᱫᱚ ᱵᱟᱝ ᱠᱟᱱᱟᱭ᱾
ᱦᱩᱸ ᱦᱩᱸ ᱦᱩᱸ᱾
ᱵᱟᱨᱭᱟ ᱮᱭ ᱦᱤᱡᱩᱜ ᱠᱟᱱᱟᱭ ᱦᱟᱹᱛᱤ ᱛᱮᱸᱜᱳᱱ ᱯᱮ ᱛᱮᱸᱜᱳᱱ ᱯᱮ᱾
ᱦᱩᱸ᱾
ᱟᱫᱚ ᱦᱚᱸᱜᱼᱚᱭ ᱡᱮ ᱫᱷᱟᱫᱚᱥ ᱢᱟᱱᱮ ᱦᱟᱹᱛᱤ ᱵᱤᱨ ᱛᱮ ᱧᱩᱛ ᱠᱟᱱᱟ ᱵᱚᱱ ᱦᱟᱹᱛᱤ ᱠᱚ ᱦᱮᱡ ᱟᱠᱟᱱᱟ ᱵᱤᱨ ᱧᱚᱜ ᱨᱮ ᱯᱟᱪᱮᱫ ᱠᱚ ᱦᱟᱹᱛᱤ ᱠᱟᱱᱟᱭ᱾ ᱢᱟᱱᱮ ᱦᱟᱹᱛᱤ ᱜᱮ ᱛᱟᱲᱟᱢ ᱟᱠᱟᱫ ᱞᱮᱠᱟ ᱟᱞᱮ ᱨᱩᱣᱟᱹᱲ ᱠᱟᱱᱟ ᱞᱮ ᱟᱫᱚ ᱡᱚᱠᱷᱚᱱ ᱢᱤᱫᱴᱟᱝ ᱜᱤᱫᱽᱨᱟᱹ ᱛᱟᱭᱚᱢ ᱥᱮᱫ ᱛᱮ ᱞᱟᱭᱤᱴ ᱟᱛᱮ ᱦᱤᱡᱩᱜ ᱠᱟᱱᱟᱭ ᱧᱮᱞ ᱫᱟᱞᱮ ᱚᱱᱟ ᱫᱚ ᱠᱷᱤᱡᱩᱨ ᱫᱟᱨᱮ ᱛᱤᱸᱜᱩᱣ ᱠᱟᱱᱟ ᱠᱤᱱᱛᱩ ᱚᱜ-ᱚᱭ ᱡᱮ ᱢᱚᱬᱮ ᱛᱩᱨᱩᱭ ᱦᱚᱲᱟᱜ ᱞᱮ ᱱᱚᱜ-ᱚᱭ ᱡᱮ ᱦᱟᱹᱛᱤ ᱦᱤᱡᱩᱜ ᱠᱟᱱ ᱞᱮᱠᱟᱜ ᱜᱮ ᱩᱱ ᱵᱚᱠᱛᱚ ᱫᱚᱞᱮ ᱧᱮᱞ ᱟᱠᱟᱫ ᱠᱤᱱᱛᱩ ᱠᱷᱤᱡᱩᱨ ᱫᱟᱨᱮ ᱠᱟᱱᱟ ᱫᱟᱨᱮ ᱰᱚᱜᱽ ᱞᱟᱲᱟᱜ ᱠᱟᱱᱟ᱾
ᱦᱩᱸ ᱦᱩᱸ
ᱚᱝᱠᱟ ᱱᱟᱜ ᱢᱮᱜᱴᱟᱝ ᱦᱳᱭᱳᱜ-ᱟ ᱤᱧᱟᱹᱜ ᱢᱚᱱᱮ ᱞᱤᱫᱟᱭ ᱡᱷᱚᱛᱚ ᱠᱷᱮᱛᱨᱮ ᱫᱚ ᱵᱟᱝ, ᱡᱮ ᱟᱵᱚ ᱵᱚᱱ ᱢᱚᱱᱮᱭᱟ ᱡᱩᱞᱩᱜ ᱠᱟᱱᱟ ᱧᱮᱞ ᱢᱮ ᱵᱟᱥᱛᱚᱵ ᱫᱚ ᱚᱱᱟ ᱫᱚ ᱵᱟᱝ ᱠᱟᱱᱟ ᱢᱚᱱᱮ ᱨᱮᱜᱮ ᱡᱩᱞᱩᱜ ᱠᱟᱱᱟ ᱵᱟᱥᱛᱚᱵ ᱨᱮᱫᱚ ᱵᱟᱝ ᱡᱩᱞᱩᱜ
ᱦᱚᱸ ᱦᱚᱸ ᱦᱚᱸ ᱚᱱᱟ ᱦᱟᱸᱜ ᱤᱭᱟᱹᱛᱤᱧ ᱞᱟᱹᱭ ᱫᱟ ᱦᱟᱸᱜ ᱚᱱᱟ ᱢᱟᱲᱟᱝ ᱡᱟᱦᱟᱸ ᱡᱩᱞ ᱨᱮᱭᱟᱜ ᱠᱟᱛᱷᱟ ᱤᱧ ᱚᱱᱠᱟ ᱵᱟᱨᱭᱟ ᱜᱟᱛᱮ ᱜᱤᱫᱽᱨᱟᱹᱧ ᱤᱫᱤ ᱦᱚᱴᱚ ᱠᱟᱫ ᱠᱤᱱᱟ ᱢᱳᱴᱟᱢᱳᱴᱤ ᱯᱟᱸᱪ ᱥᱟᱛ ᱠᱤᱞᱳᱢᱤᱴᱟᱨ ᱟ ᱤᱫᱤ ᱠᱟᱛᱮ ᱤᱧ ᱨᱩᱣᱟᱹᱲ ᱠᱟᱱᱟ ᱧᱤᱫᱟ ᱯᱨᱟᱭ ᱵᱟᱨᱚ ᱵᱟᱡᱮ ᱜᱟᱱ ᱵᱟᱡᱟᱜ ᱜᱮᱭᱟ ᱤᱫᱤ ᱠᱟᱛᱮᱧ ᱨᱩᱣᱟᱹᱲ ᱠᱟᱱᱟ ᱟᱨ ᱨᱩᱣᱟᱹᱲ ᱚᱠᱛᱚ ᱨᱮ ᱟᱸ ᱜᱟᱹᱰᱤ ᱢᱮᱱᱟᱜ ᱛᱤᱧᱟᱹ ᱟᱸ ᱡᱩᱛᱟᱹ ᱢᱮᱱᱟᱜ ᱛᱤᱧᱟ ᱫᱚᱛᱚ ᱠᱚ ᱦᱚᱲᱚ ᱢᱮᱱᱟᱜ ᱛᱤᱧᱟᱹ ᱵᱚᱦᱚᱜ ᱨᱮ ᱦᱮᱞᱢᱮᱴ ᱦᱚᱸ ᱢᱮᱱᱟᱜ ᱜᱮᱭᱟ, ᱟᱱᱟ ᱦᱚᱨᱚᱜ ᱠᱟᱛᱮ ᱛᱮ ᱤᱧ ᱢᱟ ᱞᱟᱹᱭ ᱵᱟᱲᱟᱭ ᱜᱮᱭᱟ ᱠᱚ ᱵᱚᱸᱜᱟ ᱢᱮᱱᱟᱜ ᱠᱚᱣᱟ ᱵᱚᱸᱜᱟ ᱢᱮᱱᱟᱜ ᱠᱚᱣᱟ ᱚᱸᱰᱮ ᱠᱚ ᱧᱟᱯᱟᱢᱟ ᱚᱸᱰᱮ ᱠᱚ ᱧᱟᱢᱚᱜ-ᱟ, ᱟᱨ ᱱᱚᱠᱟ ᱜᱟᱹᱰᱤ ᱛᱤᱜᱤᱧ ᱦᱤᱡᱩᱜ ᱠᱟᱱᱟ, ᱟᱫᱚ ᱵᱚᱦᱚᱜ ᱨᱮ ᱦᱮᱞᱢᱮᱴ ᱦᱚᱨᱚᱜ ᱢᱮᱱ ᱛᱮᱫᱚ, ᱦᱚᱨᱚ ᱢᱮᱱᱟᱜ ᱛᱮᱫᱚ ᱩᱱᱟᱹᱜ ᱵᱚᱛᱚᱨ ᱵᱟᱹᱧ ᱵᱩᱡᱷᱟᱹᱣᱮᱜ-ᱟ ᱡᱮ ᱢᱮᱱ ᱟᱠᱚ ᱫᱷᱩᱲᱤ ᱠᱚ ᱮᱨᱪᱤᱭᱟ, ᱡᱩᱫᱤ ᱵᱟᱢ ᱛᱤᱸᱜᱩᱱ ᱠᱷᱟᱱ ᱥᱮ ᱵᱟᱠᱚ ᱧᱟᱢ ᱢᱮᱠᱷᱟᱱ, ᱟᱫᱚ ᱚᱱᱠᱟ ᱠᱟᱛᱮᱜ ᱟᱹᱰᱤ ᱡᱳᱨ ᱤᱧ ᱦᱤᱡᱩᱜ ᱠᱟᱱᱟ ᱦᱤᱡᱩᱜ ᱦᱤᱡᱩᱜ ᱛᱮ ᱵᱟᱨ ᱫᱷᱟᱨᱮ ᱟᱹᱰᱤ ᱡᱮᱞᱮᱧ ᱜᱟᱱ ᱫᱟᱨᱮ ᱢᱮᱱᱟᱜ-ᱟ, ᱢᱳᱴᱟ ᱢᱩᱴᱤ ᱯᱟᱸᱥᱥᱳ ᱢᱤᱴᱟᱨ ᱜᱟᱱ, ᱨᱳᱰ ᱛᱟᱞᱟᱨᱮ ᱮᱱ ᱫᱷᱟᱨᱮ ᱫᱷᱟᱨᱮ ᱛᱮ, ᱟᱫᱚ ᱦᱤᱡᱩᱜ ᱦᱤᱡᱩᱜ ᱛᱮ ᱢᱟᱱᱮ ᱟᱹᱛᱳ ᱚᱲᱟᱜ ᱨᱮᱱᱟᱜ ᱦᱚᱨ ᱠᱟᱱᱟ, ᱟᱫᱚ ᱢᱳᱴᱟ ᱢᱩᱴᱤ ᱟᱨ ᱛᱤᱱᱥᱚ ᱢᱤᱴᱟᱨ ᱜᱟᱱ ᱥᱟᱺᱜᱤᱧ ᱨᱮ ᱧᱮᱞ ᱫᱟᱜ ᱡᱩᱞᱩᱜ ᱠᱟᱱᱟ ᱵᱟᱨᱭᱟ ᱛᱟᱞᱟ ᱦᱚᱨ ᱨᱮ, ᱢᱚᱱᱮ ᱛᱤᱧ ᱢᱮᱱᱮᱜ-ᱟ ᱵᱷᱟᱹᱵᱤᱭᱮᱫᱤᱧ ᱮᱥᱮᱫ ᱤᱧ ᱠᱟᱱᱟᱭ ᱮᱥᱮᱫ ᱤᱧ ᱠᱟᱱᱟᱭ ᱮᱥᱮᱫ ᱠᱤᱫᱤᱧᱟ ᱠᱚ, ᱟᱲ ᱤᱧᱟᱜ ᱢᱚᱱᱮ ᱛᱮ ᱵᱷᱟᱹᱵᱤᱭᱮᱜ ᱤᱧ ᱵᱟᱝ ᱛᱮᱦᱮᱧ ᱫᱩᱧ ᱧᱮᱞᱮ ᱜᱮᱭᱟ ᱪᱤᱞᱤ ᱠᱟᱱᱟᱭ ᱪᱮᱜ ᱞᱮᱠᱟ ᱱᱟᱠᱚ ᱦᱤᱡᱩᱜ ᱦᱤᱡᱩᱜ ᱛᱮ ᱦᱤᱡᱩᱜ ᱦᱤᱡᱩᱜ ᱛᱮ ᱡᱚᱠᱷᱚᱱ ᱥᱩᱨ ᱥᱩᱨᱤᱧ ᱦᱤᱡᱩᱜ ᱠᱟᱱᱟ ᱩᱱᱫᱩᱧ ᱧᱮᱞᱮ ᱠᱟᱱᱟ ᱵᱟᱭ ᱵᱟᱭ ᱛᱮ ᱟᱨᱚ ᱦᱩᱰᱤᱧ ᱤᱫᱤᱜ ᱠᱟᱱᱟ ᱦᱩᱰᱤᱧ ᱤᱫᱤᱜ ᱠᱟᱱᱟ ᱦᱩᱰᱤᱧ ᱤᱫᱤᱜ ᱡᱚᱠᱷᱚᱱ ᱱᱤᱧ ᱥᱮᱴᱮᱨᱱᱟ ᱩᱱ ᱨᱮᱫᱩᱧ ᱧᱮᱞᱮ ᱠᱟᱱᱟ ᱢᱤᱜᱴᱟᱝ ᱛᱩᱭᱩ ᱦᱚᱲ ᱛᱟᱞᱟᱨᱮ ᱛᱟᱦᱮᱸ ᱞᱮᱱᱟᱭ ᱛᱩᱭᱩ ᱥᱮ ᱠᱷᱮᱠᱲᱤ ᱠᱟᱱᱟᱭ ᱚᱱᱟ ᱫᱚ ᱵᱟᱲᱟᱭ ᱵᱟᱝ ᱧᱮᱞ ᱠᱮᱫᱮᱭᱟ ᱩᱱᱤᱭᱟᱜ ᱢᱮᱫ ᱡᱩᱞᱩᱜ ᱠᱟᱱ ᱛᱟᱦᱮᱸᱫ᱾ ᱛᱚ ᱚᱱᱠᱟ ᱵᱚᱛᱚᱨᱟᱱ ᱦᱚᱲ ᱠᱚᱠᱚ ᱛᱟᱦᱮᱸ ᱞᱮᱱᱠᱷᱟᱱ ᱫᱚ ᱚᱱᱟ ᱠᱚᱨᱮ ᱜᱮ ᱵᱚᱛᱚᱨ ᱛᱮᱢ ᱜᱚᱡ ᱮᱢᱟᱱ ᱠᱚᱜ-ᱟ᱾
ᱢᱤᱜᱴᱟᱝ ᱦᱚᱸᱜ-ᱚᱭ ᱢᱤᱜᱴᱟᱝ ᱟᱹᱰᱤ ᱢᱟᱱᱮ ᱟᱸᱡᱚᱢᱟᱫᱤᱧᱟ ᱚᱱᱟ ᱨᱮᱦᱚᱸ ᱤᱧᱟᱹᱜ ᱢᱮᱜᱴᱟᱝ ᱜᱮᱭᱟᱱ ᱦᱩᱭᱮᱱ ᱛᱤᱧᱟᱹ ᱢᱟᱱᱮ ᱵᱩᱡᱽ ᱧᱟᱢ ᱠᱤᱫᱤᱧ ᱡᱮ ᱵᱟ ᱱᱚᱝᱠᱷᱟ ᱦᱩᱭᱩᱜ-ᱟ ᱵᱟᱝ ᱫᱚ ᱵᱟᱝ ᱥᱟᱹᱨᱤ ᱠᱟᱛᱷᱟ ᱜᱮᱢ ᱞᱟᱹᱭ ᱠᱟᱫᱟ ᱱᱚᱰᱮ ᱡᱩᱫᱤ ᱥᱩᱨ ᱵᱟᱢ ᱪᱟᱞᱟᱣ ᱞᱮᱠᱷᱟᱱ ᱥᱩᱯᱩᱨ ᱨᱮ ᱟᱹᱰᱤ ᱡᱤᱱᱤᱥ ᱵᱟᱢ ᱪᱟᱞᱟᱣ ᱠᱷᱟᱱ ᱵᱟᱢ ᱵᱩᱡᱽ ᱫᱟᱲᱮᱜ-ᱟ ᱥᱟᱹᱨᱤ ᱚᱠᱟ ᱠᱟᱱᱟ᱾
ᱦᱚᱸ
ᱮ ᱦᱮᱸ
ᱟᱫᱚ ᱟᱫᱚ ᱚᱱᱠᱟ ᱟᱨᱮᱧ ᱧᱮᱞᱮ ᱠᱟᱱᱟ ᱳ ᱭᱟ ᱱᱩᱭ ᱫᱚ ᱛᱩᱭᱩ ᱠᱟᱱᱟᱭ ᱭᱟ ᱟᱨᱮ ᱡᱩᱞᱩᱜ ᱠᱟᱱᱟᱭ ᱾ ᱮᱴᱟᱜ ᱦᱚᱲ ᱠᱷᱟᱱ ᱢᱟᱛᱚ ᱵᱚᱛᱚᱨ ᱛᱮᱜᱮ ᱫᱟᱹᱲ ᱠᱮᱭᱟᱭ᱾ ᱨᱩᱣᱟᱹᱲ ᱠᱟ ᱠᱟᱛᱮᱫ ᱱᱚᱣᱟ ᱦᱚᱨ ᱛᱮᱫᱚ ᱵᱟᱹᱧ ᱪᱟᱞᱟᱜ-ᱟ ᱮᱥᱮᱫ ᱟᱹᱧ ᱠᱟᱱᱟ ᱠᱤᱱ, ᱵᱟᱨᱭᱟ ᱡᱩᱞᱩᱜ ᱠᱟᱱᱟ ᱢᱟᱱᱮ ᱵᱟᱨᱭᱟ ᱢᱮᱱᱟᱜ ᱠᱤᱱᱟ᱾ ᱟᱫᱚᱧ ᱤᱧᱟᱹᱜ ᱢᱚᱱᱮᱛᱮᱧ ᱢᱮᱱᱮᱫ-ᱟ, ᱵᱟᱝ ᱧᱮᱞᱮ ᱜᱮᱧ ᱪᱤᱞᱤ ᱠᱟᱱᱟᱭ? ᱥᱟᱺᱜᱤᱧ ᱠᱷᱚᱱ ᱢᱟᱭ ᱡᱩᱞᱩᱜ ᱠᱟᱱᱟ ᱛᱟᱞᱟ ᱦᱚᱨ ᱨᱮ ᱢᱮᱱᱟᱭᱟ ᱢᱮᱫ ᱠᱤᱱ ᱛᱟᱭ ᱡᱩᱞᱩᱜ ᱠᱟᱱᱟ᱾ ᱟᱫᱚ ᱚᱱᱠᱟ ᱠᱟᱛᱮ ᱤᱧ ᱢᱮᱱ ᱮᱫᱟ ᱵᱟᱝ ᱪᱟᱞᱟᱜ ᱜᱤᱭᱟᱹᱧ, ᱡᱚᱛᱚ ᱜᱮ ᱦᱚᱨᱚᱜ ᱢᱮᱱᱟᱜ ᱛᱤᱧᱟ ᱵᱚᱛᱚᱨ ᱫᱚ ᱚᱠᱟᱨᱮ? ᱪᱟᱯᱟᱫ ᱤᱧ ᱨᱮᱦᱚᱸ ᱵᱟᱹᱧ ᱡᱟᱜᱚᱜ-ᱟ ᱵᱚᱦᱚᱜ ᱨᱮ᱾ ᱟᱫᱚ ᱱᱚᱝᱠᱟ ᱪᱤᱠᱟ ᱠᱟᱛᱮᱜ ᱤᱧ ᱦᱮᱡ ᱮᱱ ᱜᱮᱭᱟ ᱾ ᱦᱮᱡ ᱠᱟ ᱛᱤᱧ ᱧᱮᱞᱮ ᱠᱟᱱᱟ ᱚᱱᱮ ᱚᱱᱠᱟ ᱾ ᱦᱩᱭᱩᱜ